ᱦᱮᱞᱳ᱾
ᱚᱸ ᱡᱚᱦᱟᱨ ᱜᱮ ᱜᱚᱢᱠᱮ᱾
ᱦᱳᱭ ᱦᱳᱭ ᱡᱚᱦᱟᱨ ᱡᱚᱦᱟᱨ ᱟ ᱢᱟ ᱛᱚᱵᱮ ᱞᱟᱹᱭ ᱢᱮ᱾ ᱫᱤᱭᱮ ᱚᱠᱟ ᱥᱟᱛᱟᱢ ᱱᱤᱭᱮ ᱞᱟᱝ ᱜᱟᱞᱢᱟᱨᱟᱜᱼᱟ ᱵᱚᱞᱮ᱾
ᱟᱫᱚ ᱟᱯᱮᱥᱮᱱ ᱫᱚ ᱱᱮ ᱱᱮᱥᱚᱜ ᱪᱟᱥᱵᱟᱥ ᱠᱚᱫᱚ ᱚᱠᱟᱞᱮᱠᱟ᱾ ᱠᱚ ᱞᱟᱦᱟ ᱜᱚᱫ ᱟᱠᱟᱜᱼᱟ ᱪᱟᱥᱵᱟᱥ ᱠᱚᱨᱮᱱᱟᱜ ᱛᱤᱱᱟᱹᱜ ᱥᱟᱺᱜᱤᱧ ᱢᱟᱲᱟᱝ ᱜᱚᱫ ᱱᱟ᱾
ᱟᱞᱮᱥᱮᱫ ᱫᱚ ᱪᱟᱥᱵᱟᱥ ᱮᱠᱷᱚᱱ ᱵᱟᱭ ᱫᱟᱜ ᱠᱟᱫᱟ ᱛᱚ ᱟᱫᱚ ᱫᱟᱜ ᱵᱟᱝ ᱠᱷᱟᱹᱛᱤᱨ ᱛᱮ ᱪᱟᱥᱵᱟᱥ᱾ ᱠᱚᱫᱚ ᱵᱟᱝ ᱦᱩᱭᱛᱟᱲ ᱠᱟᱱ ᱛᱟᱞᱮᱭᱟ ᱴᱷᱤᱠ ᱴᱷᱟᱠ ᱢᱟᱱᱮ ᱫᱟᱜ᱾ ᱜᱮᱞᱮ ᱛᱟᱸᱜ ᱟᱫᱚ ᱫᱟᱜ ᱠᱷᱟᱸᱡ ᱜᱮ ᱦᱩᱲᱩ ᱨᱚᱦᱚᱭ ᱞᱮ ᱞᱟᱜᱟᱜᱼᱟ᱾ ᱟᱨ ᱛᱚᱞᱟ ᱠᱚᱫᱚ ᱮᱦᱚᱵ ᱠᱟᱱ ᱛᱟᱞᱮ ᱜᱮᱭᱟ ᱢᱟᱱᱮ ᱦᱟᱨᱟ᱾ ᱠᱟᱱ ᱜᱮᱭᱟ ᱨᱚᱦᱚᱭ ᱞᱮᱠᱟ ᱫᱚ ᱡᱩᱫ ᱠᱟᱱ ᱜᱮᱭᱟ ᱟᱯᱮ ᱥᱮᱫ ᱜᱮ ᱪᱮᱫ ᱞᱮᱠᱟ᱾
ᱟᱞᱮ ᱥᱮᱫ ᱢᱟ ᱱᱚᱛᱮ ᱥᱮᱨᱢᱟ ᱫᱟᱜ ᱜᱮ ᱡᱟᱦᱟᱸ ᱡᱟᱹᱲᱤᱭᱟ ᱞᱮᱠᱷᱟᱱ ᱜᱮ ᱪᱟᱥ ᱠᱚᱢᱟ ᱟᱨᱚᱢᱵᱷᱚᱜᱼᱟ ᱵᱟᱠᱷᱟᱱ᱾ ᱟᱨ ᱱᱚᱝᱠᱟ ᱥᱮᱞᱚ ᱠᱚᱢᱟ ᱵᱟᱠᱚ ᱞᱟ ᱟᱠᱟᱫ ᱛᱟᱞᱮᱭᱟ᱾ ᱞᱟᱦᱟ ᱠᱷᱚᱱᱟᱜ ᱜᱮ ᱞᱟᱦᱟ ᱠᱷᱚᱱᱟᱜ ᱜᱮ ᱱᱚᱛᱮ ᱨᱮᱢᱟ ᱡᱟᱦᱚᱸ᱾ ᱱᱚᱛᱮᱱᱟᱜ ᱫᱤᱥᱚᱢ ᱫᱚ ᱵᱷᱮᱜᱟᱨ ᱴᱟᱭᱤᱯ ᱧᱚᱜ ᱜᱮᱭᱟ᱾
ᱟᱪᱪᱷᱟ ᱟᱪᱪᱷᱟ ᱟᱪᱪᱷᱟ᱾
ᱦᱮᱸ ᱛᱚ ᱱᱚᱛᱮ ᱡᱟᱦᱟᱸ ᱥᱮᱨᱢᱟ ᱫᱟᱜ ᱜᱮ ᱡᱟᱦᱟᱸ᱾ ᱡᱟᱹᱲᱤ ᱞᱮᱱᱱᱟ ᱡᱮ ᱠᱤ ᱱᱚᱛᱮ ᱫᱚ ᱪᱟᱥ ᱦᱩᱭᱩᱜ ᱜᱮᱭᱟ ᱚᱱᱛᱮ ᱢᱟ ᱟᱹᱲᱤᱛᱟᱹᱨ᱾ ᱟᱨ ᱠᱚᱞ ᱠᱚᱠᱚ ᱞᱟ ᱠᱟᱜᱼᱟ ᱪᱮᱛᱟ ᱠᱚᱞ ᱠᱚ ᱟᱨᱵᱟᱝ᱾ ᱚᱱᱛᱮ ᱫᱚ ᱵᱚᱨᱥᱚ ᱨᱮ ᱛᱤᱱᱟᱹᱜ ᱫᱷᱟᱣ ᱯᱮ ᱪᱟᱥ ᱜᱮ ᱠᱮᱫᱟ
ᱟᱞᱮ ᱫᱚ ᱵᱟᱨ ᱫᱷᱟᱱ ᱞᱮ ᱪᱟᱥᱟ ᱵᱟᱨᱫᱷᱟᱱ ᱯᱮ ᱫᱷᱟᱱ᱾
ᱦᱮᱸ ᱦᱮᱸ ᱵᱟᱨ ᱫᱷᱟᱣ ᱯᱮ ᱵᱟᱨ ᱟᱫᱚ ᱚᱱᱛᱮ ᱫᱚ ᱫᱟᱜ ᱥᱟᱯᱷᱤᱥᱮᱱᱴ ᱯᱮ ᱧᱟᱢ ᱜᱮᱭᱟ᱾
ᱦᱳᱭ ᱦᱳᱭ ᱫᱟᱜ ᱟᱞᱮᱥᱮᱫ ᱫᱚ ᱥᱟᱯᱷᱤᱥᱮᱱ ᱜᱮ ᱢᱮᱱᱟᱜᱼᱟ ᱠᱮᱱᱮᱞ ᱫᱟᱜ ᱦᱚᱸ ᱢᱮᱱᱟᱜᱼᱟ ᱟᱨ ᱱᱚᱝᱠᱟ ᱜᱟᱰᱟ ᱫᱟᱜ ᱦᱚᱸ ᱟᱨ ᱚᱱᱟ ᱪᱷᱟᱰᱟ ᱠᱟᱛᱮ ᱥᱟᱢᱢᱟᱨᱥᱮᱞ᱾ ᱤᱞ ᱠᱚᱦᱚᱸ ᱢᱮᱱᱟᱜ ᱜᱮᱭᱟ ᱟᱞ ᱥᱮᱫ ᱫᱚ ᱟᱫᱚ ᱪᱟᱥ ᱵᱟᱟᱥ᱾ ᱠᱚᱫᱚ ᱟᱞᱮᱥᱮᱫ ᱫᱚ ᱢᱚᱴᱟᱢᱩᱴᱤ ᱵᱷᱟᱜᱤ ᱜᱮ ᱦᱩᱭᱩᱜᱼᱟ ᱵᱚᱞᱮ᱾ ᱟᱫᱚ ᱠᱟᱛᱷᱟ ᱫᱚ ᱦᱩᱭᱩᱜ ᱠᱟᱱᱟ ᱟᱞᱟᱝ ᱪᱮᱫ ᱥᱟᱛᱟᱢ ᱨᱮ ᱜᱟᱞᱢᱟᱨᱟᱼᱟ ᱪᱮᱫᱟᱜ ᱤᱧ ᱞᱟᱹᱭᱟᱢ᱾ ᱪᱟᱥᱵᱟᱥ ᱥᱮ ᱮᱴᱟᱜ ᱠᱚ ᱥᱟᱛᱟᱢ ᱠᱚᱫᱚ ᱥᱮ ᱟᱭᱢᱟ ᱜᱟᱞᱢᱟᱨᱟᱣ ᱵᱟᱲᱟ ᱦᱩᱭ ᱟᱠᱟᱱᱟ᱾ ᱟᱫᱚ ᱥᱟᱵ ᱤᱧᱟᱹᱜ᱾ ᱵᱟᱝ ᱢᱟᱱᱮ ᱡᱚᱛᱚ ᱦᱚᱲ ᱜᱮ ᱱᱤᱭᱟᱹ ᱜᱮᱠᱚ ᱜᱟᱞᱢᱟᱨᱟᱜ ᱠᱟᱱᱟ ᱟᱫᱚ ᱵᱚᱞᱮ ᱡᱚᱠᱦᱚᱱ ᱴᱨᱥᱠᱨᱤᱯᱥᱚᱱᱟ ᱥᱮ ᱤᱱᱟᱹ ᱡᱤᱱᱤᱥ ᱜᱮ ᱦᱤᱡᱩᱜ ᱚᱱᱟ ᱚᱱᱟ ᱠᱷᱟᱹᱛᱤᱨ ᱛᱮ ᱦᱟᱸᱜ ᱵᱟᱠᱷᱟᱡ ᱠᱟᱹᱢᱤ ᱦᱚᱸ ᱦᱟᱸᱜ ᱪᱟᱵᱟ ᱜᱚᱫᱚᱜ ᱛᱟᱵᱚᱱᱟ ᱛᱚ ᱚᱱᱟ ᱠᱷᱟᱹᱛᱤᱨ᱾ ᱡᱟᱦᱱᱟᱜ ᱵᱚᱱ ᱜᱟᱞᱢᱟᱨᱟᱣ ᱮᱴᱟᱜ ᱡᱤᱱᱤᱥ ᱱᱤᱭᱮ ᱞᱟᱝ ᱜᱟᱞᱢᱟᱨᱟᱣ ᱞᱮᱱᱠᱷᱟᱱ ᱵᱚᱞᱮ᱾
ᱜᱟᱱᱚᱜ ᱜᱮᱭᱟ ᱛᱚᱵᱮ ᱮᱴᱟᱜ ᱡᱤᱱᱤᱥ ᱵᱚᱞᱮ ᱛᱚ᱾ ᱪᱮᱫ ᱠᱚ ᱱᱟᱦᱟᱜ ᱟᱹᱵᱤᱱ ᱜᱮ ᱞᱟᱹᱭ ᱜᱚᱫ ᱵᱤᱱ᱾
ᱢᱟ ᱟᱢ ᱪᱮᱫ ᱡᱤᱱᱤᱥ ᱵᱟᱢ ᱵᱟᱲᱟᱭᱟ ᱚᱱᱟ ᱵᱟᱲᱟᱭ ᱥᱟᱱᱟᱭᱮᱫ ᱢᱮᱭᱟ ᱚᱱᱟ ᱠᱩᱞᱤᱧ ᱢᱮ ᱤᱧᱤᱧ ᱞᱟᱹᱭ ᱠᱟᱱ᱾
ᱮᱡ‌ ᱟ ᱚᱱᱛᱮ ᱱᱟᱜ ᱤᱭᱟᱹᱼᱼ ᱥᱚᱦᱨᱟᱭ ᱯᱟᱨᱟᱵ ᱠᱚᱛᱮ ᱫᱚ ᱚᱠᱟ ᱞᱮᱠᱟ ᱵᱤᱱ ᱵᱟᱲᱟᱭ ᱜᱚᱫ ᱠᱟᱜ-ᱟ ᱚᱱᱛᱮ ᱚᱠᱟ ᱞᱮᱠᱟ ᱯᱮᱼᱼ ᱢᱟᱱᱟᱣ ᱵᱟᱲᱟᱭ ᱜᱮᱭᱟ ᱟᱨ ᱚᱠᱟ ᱞᱮᱠᱟ ᱯᱮ ᱛᱤᱱᱟᱹᱜ ᱫᱤᱱ ᱦᱩᱭᱩᱜ ᱜᱮᱭᱟ ᱥᱚᱦᱨᱟᱭ ᱠᱚ ᱟᱨ ᱚᱱᱟ ᱯᱟᱨᱟᱵᱽ ᱨᱮᱼᱼ ᱚᱱᱛᱮ ᱱᱟᱜᱼᱼ ᱛᱤᱱᱟᱹᱜ ᱜᱟᱱ ᱢᱚᱳᱛ
ᱟᱪᱪᱷᱟ ᱟᱪᱪᱷᱟ ᱥᱚᱨᱦᱟᱭ ᱯᱚᱨᱚᱵᱽ ᱫᱚ ᱦᱩᱭᱩᱜᱼᱼ ᱥᱚᱦᱚᱨᱟᱭ ᱯᱚᱨᱚᱵᱽ ᱫᱚ ᱱᱚᱝᱠᱟ ᱟᱞᱮ ᱥᱮᱜ ᱫᱚ ᱠᱟᱛᱷᱟᱭ ᱱᱚᱜ-ᱚᱭ ᱟᱯᱮ ᱥᱮᱜ ᱦᱚᱸᱼᱼ ᱛᱤᱱᱟᱹᱜ ᱫᱤᱱ ᱦᱩᱭᱩᱜ-ᱟ ᱮᱞᱮ ᱥᱮᱜ ᱦᱚᱸ ᱩᱱᱟᱹᱜ ᱫᱤᱱ ᱜᱮ ᱦᱩᱭᱩᱜ-ᱟ ᱵᱚᱞᱮ᱾ ᱟᱫᱚ ᱦᱩᱭᱩᱜ ᱠᱟᱱᱟ ᱡᱮ ᱟᱞᱮ ᱫᱚ ᱥᱚᱦᱨᱟᱭ ᱫᱚ ᱟᱨ ᱠᱤᱜᱼᱼ ᱥᱚᱨᱦᱟᱭ ᱢᱩᱪᱟᱹᱫ ᱦᱤᱞᱟᱹᱜ ᱥᱟᱠᱨᱟᱛ ᱦᱩᱭᱩᱜ-ᱟ᱾ ᱟᱫᱚ ᱱᱚᱜ-ᱚᱱᱟ ᱜᱮ ᱟᱞᱮ ᱥᱮᱜ ᱫᱚ ᱢᱤᱫᱴᱮᱱ ᱩᱸᱻ ᱩᱸ ᱥᱤᱥᱴᱮᱢ ᱟᱞᱟᱫᱟ ᱧᱚᱜ ᱜᱮᱭᱟ ᱵᱚᱞᱮᱼᱼ ᱟᱨ ᱡᱟᱦᱟᱸ ᱠᱚᱨᱮ ᱫᱚ ᱥᱟᱠᱨᱟᱛ ᱫᱚ ᱵᱷᱮᱜᱟᱨ ᱢᱤᱫᱴᱮᱱ ᱤᱭᱟᱹᱨᱮ ᱦᱩᱭᱩᱜᱼᱟ ᱢᱟᱱᱮ ᱢᱚᱠᱚᱨ ᱥᱚᱝᱠᱨᱟᱱᱛᱤ ᱨᱮ ᱦᱩᱭᱩᱜᱼᱟ᱾ ᱟᱫᱚ ᱱᱚᱜᱼᱚ ᱱᱚᱶᱟ ᱜᱮᱤ ᱢᱤᱫᱴᱮᱱ ᱵᱷᱮᱜᱟᱨ ᱵᱟᱠᱷᱟᱡ ᱫᱚ ᱡᱟᱦᱟᱸ ᱠᱚ ᱢᱮᱱᱟᱜᱼᱟ ᱡᱚᱛᱚ ᱜᱮ ᱢᱤᱫ ᱜᱮᱛᱟᱵᱚᱱᱟ᱾ ᱥᱚᱨᱦᱟᱭ ᱯᱚᱨᱚᱵᱽ ᱫᱚ ᱡᱮᱦᱮᱛᱚ ᱥᱟᱱᱛᱟᱲ ᱥᱚᱢᱟᱡ ᱨᱮᱱ ᱥᱟᱱᱛᱟᱲ ᱠᱟᱱᱟ ᱵᱚᱱ ᱟᱵᱚ ᱫᱚ᱾ ᱛᱚ ᱚᱱᱟ ᱠᱚᱫᱚ ᱢᱤᱫ ᱜᱮ ᱛᱟᱵᱚᱱᱟ ᱢᱟ ᱛᱚᱵᱮ ᱞᱟᱹᱭ ᱢᱮ ᱟᱢ ᱟᱪᱪᱷᱟ ᱤᱧ ᱢᱤᱫᱴᱮᱱ ᱡᱤᱱᱤᱥ ᱤᱧ ᱠᱩᱞᱤᱭᱜ ᱢᱮᱭᱟ? ᱱᱤᱭᱟᱹ ᱫᱷᱟᱱ ᱥᱚᱨᱦᱟᱭ ᱨᱮ ᱟᱢ ᱚᱱᱠᱟᱱ ᱡᱤᱱᱤᱥ ᱞᱟᱹᱭ ᱢᱮ ᱡᱮ ᱟᱢ ᱛᱤᱥᱦᱚᱸ ᱵᱟᱢ ᱦᱤᱲᱤᱧ ᱫᱟᱲᱤᱣᱟᱜ-ᱟ? ᱡᱟᱦᱟᱸ ᱥᱩᱨᱦᱟᱭ ᱨᱮ ᱦᱩᱭ ᱱᱟ ᱵᱚᱞᱮ ᱪᱟᱞᱟ ᱣᱮᱱ ᱫᱩ ᱦᱟᱡᱟᱨ ᱯᱩᱪᱤᱥ ᱨᱮᱼᱼ
ᱡᱤᱱᱤᱥ ‌ᱴᱟᱸᱜ ᱦᱟᱞᱳ